ᱦᱮᱸ ᱡᱚᱦᱟᱨ ᱜᱮ ᱜᱚᱢᱠᱮ
ᱦᱮᱸ ᱡᱚᱦᱟᱨ ᱜᱮ
ᱦᱮᱸ ᱪᱮᱫ ᱞᱮᱠᱟ ᱟᱸᱡᱚᱢᱚᱜ ᱠᱟᱱᱟ ᱨᱚᱲ ᱠᱚ ᱴᱷᱤᱠ ᱥᱟᱺᱦᱤᱡ ᱟᱸᱡᱚᱢᱚᱜ ᱠᱟᱱᱟ᱾
ᱦᱮᱸ ᱴᱷᱤᱠ ᱥᱟᱹᱦᱤᱡ ᱜᱮ ᱟᱸᱡᱚᱢᱚᱜ ᱠᱟᱱᱟ᱾
ᱪᱮᱫ ᱞᱮᱠᱟ ᱢᱮᱱᱟᱜ ᱵᱤᱱᱟ ᱛᱟᱦᱚᱞᱮ
ᱦᱮᱸ ᱱᱤᱛᱚᱜ ᱫᱚ ᱢᱚᱸᱡᱽ ᱵᱟᱲᱟᱜ ᱜᱮ ᱟᱢᱜᱮ
ᱦᱮᱸ ᱤᱧ ᱦᱚᱸ ᱢᱚᱡᱽ ᱜᱮ ᱢᱤᱱᱟᱹᱧᱟ ᱛᱟᱦᱚᱞᱮ ᱪᱮᱫ ᱠᱚᱫᱚ ᱵᱤᱱ ᱪᱤᱠᱟᱹ ᱵᱟᱲᱟᱭᱮᱫᱟ᱾
ᱦᱮᱸ
ᱪᱮᱫ ᱠᱚᱫᱚ ᱵᱤᱱ ᱪᱤᱠ ᱵᱟᱲᱟᱭᱟ ᱮᱫᱟ ᱱᱤᱭᱟᱹ ᱜᱷᱟᱹᱲᱤᱡ ᱫᱚ᱾
ᱪᱤᱠᱟᱹ ᱦᱚᱸ ᱵᱟᱝ ᱱᱚᱜ ᱚᱭ ᱤᱭᱟᱹ ᱴᱟᱰᱤ ᱥᱮᱫ ᱦᱮᱡ ᱦᱩᱭ ᱠᱟᱱᱟ᱾
ᱟᱪᱪᱷᱟ
ᱫᱟᱜ ᱵᱟᱲᱟᱭ ᱫᱟᱭ ᱛᱚ ᱦᱮᱸ ᱟᱫᱚ ᱫᱟᱬᱟᱱ ᱦᱮᱡ ᱦᱩᱭ ᱠᱟᱱᱟ᱾
ᱦᱮᱸ ᱦᱮᱸ ᱫᱟᱜ ᱠᱮᱫ ᱜᱮᱭᱟ ᱛᱟᱦᱞᱮ ᱵᱷᱟᱜᱮ ᱜᱮ?
ᱦᱮᱸ ᱫᱟᱜᱮᱫ ᱜᱮᱭᱟᱭ᱾
ᱚᱸ ᱟ ᱦᱚᱲᱳ ᱦᱮᱸ ᱱᱚᱛᱮ ᱫᱚ ᱨᱚᱦᱚᱭ ᱠᱚᱫᱚ ᱪᱟᱵᱟ ᱦᱮᱡ ᱠᱟᱱᱟ ᱜᱚᱝᱠᱮ ᱟᱞᱮ ᱥᱮᱫ ᱫᱚ᱾
ᱟᱪᱪᱷᱟ ᱟᱪᱪᱷᱟ ᱟᱪᱪᱷᱟ
ᱦᱩᱸ ᱟᱹᱰᱤ ᱞᱟᱦᱟ ᱠᱷᱚᱱᱟᱜ ᱞᱮ ᱨᱚᱦᱚᱭᱮᱜᱼᱟ᱾ ᱦᱚᱸ-ᱜ
ᱦᱮᱸ
ᱛᱟᱦᱚᱞᱮ ᱚᱱᱛᱮ ᱫᱚ ᱚᱸ ᱤᱭᱟᱹ ᱠᱚᱫᱚ ᱦᱚᱲᱚ ᱨᱚᱦᱚᱭ ᱠᱚᱫᱚ ᱛᱤᱱᱟᱹᱜ ᱠᱟᱛᱮ ᱠᱚ ᱦᱟᱛᱟᱣᱮᱫᱟ?
ᱱᱚᱛᱮ ᱠᱚ ᱦᱟᱛᱟᱣ ᱫᱟ ᱫᱩᱥᱚ ᱴᱟᱠᱟ᱾
ᱚᱸ ᱟᱨ ᱛᱤᱱ ᱜᱷᱟᱹᱲᱤ ᱠᱚ ᱠᱟᱹᱢᱤ ᱠᱟᱱᱟ᱾
ᱚᱸᱻ ᱢᱳᱚᱴᱟᱢᱩᱴᱤ ᱥᱟᱲᱮ ᱪᱟᱨᱴᱟ,
ᱚᱸ ᱛᱤᱱᱟᱹᱜ ᱥᱮᱫ ᱠᱚ ᱪᱟᱞᱟᱜ ᱠᱟᱱᱟ?
ᱦᱤᱡᱩᱜ ᱟᱠᱚ ᱥᱟᱲᱮ ᱟᱴᱴᱟ ᱱᱚᱴᱟ ᱱᱚᱝᱠᱟ ᱦᱮᱸ᱾
ᱟᱨ ᱥᱟᱲᱮ ᱪᱟᱨ ᱟᱨ ᱥᱟᱲᱮ ᱪᱟᱨᱴᱟ ᱫᱷᱟᱹᱵᱤᱡ ᱠᱚ ᱛᱟᱦᱮᱸᱱ ᱠᱟᱱᱟ᱾
ᱦᱮᱸ ᱦᱮᱸ
ᱚᱸ ᱟᱹᱰᱤ ᱜᱷᱟᱹᱲᱤ ᱠᱚ ᱛᱟᱦᱮᱸᱱ ᱠᱟᱱ ᱫᱚ ᱛᱟᱦᱞᱮ᱾
ᱦᱮᱸ ᱯᱟᱸᱥᱴᱟ ᱨᱮᱛ ᱵᱚ ᱫᱟᱹᱲᱟ ᱪᱟᱞᱟᱜ ᱟᱠᱚ ᱚᱲᱟᱜ ᱠᱚ ᱪᱟᱞᱟᱜᱼᱟ᱾
ᱚᱸ ᱟᱞᱮ ᱱᱚᱛᱮ ᱢᱟ ᱜᱚᱝᱠᱮ ᱚᱱᱠᱟ ᱥᱟᱲᱮ ᱟᱴᱴᱟ ᱱᱚᱴᱟ ᱥᱮᱫ ᱠᱚ ᱩᱰᱩᱠᱚᱜ ᱠᱟᱱᱟ ᱟᱨ ᱮᱠ ᱮᱠᱴᱟ ᱮᱠᱴᱟ ᱠᱷᱟᱱ ᱜᱮᱠᱚ ᱨᱟᱠᱟᱵ ᱠᱟᱱᱟ ᱮᱠᱴᱟ ᱫᱩᱴᱟ ᱠᱷᱟᱱ ᱜᱮ᱾ ᱟᱨ ᱵᱟᱨᱥᱚ ᱴᱟᱠᱟ ᱠᱟᱛᱮ ᱠᱚ ᱦᱟᱛᱟᱣ ᱫᱟ ᱟᱨ ᱢᱤᱫ ᱫᱷᱟᱣ ᱴᱤᱯᱷᱤᱱ ᱠᱚ ᱦᱟᱛᱟᱣᱮᱜᱼᱟ ᱠᱷᱟᱹᱡᱟᱹᱲᱤ᱾ ᱫᱚᱥ ᱴᱟᱠᱟ ᱨᱮᱱᱟᱜ ᱟᱨ ᱢᱤᱫᱴᱟᱝ ᱪᱚᱯ
ᱟᱪᱪᱷᱟ ᱥᱟᱱᱛᱟᱲ ᱜᱮᱯᱮ ᱠᱟᱢᱤᱱᱮᱫ ᱠᱚᱣᱟ ᱠᱤ ᱟᱯᱮ ᱫᱚ?
ᱦᱮᱸ ᱥᱟᱱᱛᱟᱲ ᱜᱮ,
ᱟᱢ ᱦᱮᱸ ᱟᱞᱮ ᱫᱚ ᱴᱤᱯᱤᱱ ᱫᱚ ᱵᱟᱝ ᱞᱟᱜᱟᱣ ᱞᱮᱭᱟ᱾
ᱟᱪᱪᱷᱟ ᱟᱪᱪᱷᱟ
ᱡᱚᱢᱟᱜ ᱫᱚ ᱢᱤᱫ ᱫᱷᱟᱣ ᱫᱚ ᱞᱟᱜᱟᱣ ᱠᱟᱱ ᱜᱮᱭᱟ᱾
ᱦᱩᱸ ᱦᱩᱸ ᱦᱮᱸ ᱦᱮᱸ ᱤᱭᱟᱹ ᱫᱟᱠᱟ ᱜᱮᱠᱚ ᱡᱚᱢᱮᱫᱼᱟ ᱛᱟᱦᱚᱞᱮ᱾
ᱦᱳᱭ ᱦᱳᱭ
ᱟᱸ ᱛᱟᱦᱚᱞᱮ ᱩᱸ ᱠᱷᱟᱹᱞᱤ ᱥᱟᱱᱛᱟᱲ ᱜᱮᱯᱮ ᱞᱟᱜᱟᱣᱮᱫ ᱠᱚᱣᱟ ᱥᱮ ᱟᱨᱚ
ᱦᱮᱸ ᱥᱟᱱᱛᱟᱲ ᱦᱚᱸ ᱢᱮᱱᱟᱜ ᱠᱚᱣᱟ ᱟᱨ ᱚᱸᱰᱮ ᱥᱚᱵᱵᱚᱨ ᱡᱟᱹᱛᱤ ᱢᱮᱱᱟᱜ ᱠᱚᱣᱟ᱾
ᱦᱩᱸ ᱦᱩᱸ ᱦᱩᱸ
ᱦᱮᱸ ᱩᱱᱠᱩ ᱦᱚᱸ ᱞᱮ ᱞᱟᱜᱟᱣ ᱠᱚᱣᱟ ᱠᱟᱹᱢᱤ᱾ ᱛᱚᱨᱮ ᱫᱚ ᱥᱩᱨ ᱜᱮ ᱛᱟᱵᱚᱱ ᱛᱟᱛᱚ ᱚᱲᱟᱜ ᱠᱚ᱾ ᱦᱮᱸ, ᱩᱱᱠᱩ ᱫᱚ ᱥᱚᱵᱽ ᱥᱚᱢᱚᱭ ᱠᱟᱹᱢᱤ ᱠᱚ ᱯᱟᱸᱡᱟᱭᱟᱛᱚ᱾
ᱟᱪᱪᱷᱟ
ᱩᱱᱠᱩ ᱜᱮᱞᱮ ᱞᱟᱜᱟᱣ ᱠᱚᱣᱟ ᱢᱟᱡᱷᱮ ᱢᱚᱫᱷᱮ ᱫᱚ᱾
ᱟᱞᱮ ᱱᱚᱛᱮ ᱦᱚᱸ ᱚᱱᱠᱟ ᱢᱚᱴᱟᱢᱩᱴᱤ ᱢᱤᱫ ᱵᱟᱨ ᱚᱲᱟᱜ ᱫᱚ ᱱᱟᱜ ᱚᱱᱠᱟ ᱥᱟᱱᱛᱟᱲ ᱚᱲᱟᱜ ᱫᱚ ᱫᱟᱠᱟ ᱠᱚ ᱮᱢᱚᱜ ᱜᱮᱭᱟ᱾ ᱟᱫᱚ ᱡᱩᱫᱤ ᱮᱠᱷᱟᱱ ᱥᱟᱱᱛᱟᱲ ᱜᱮᱠᱚ ᱛᱟᱦᱮᱸᱱᱟ ᱛᱟᱦᱚᱞᱮ ᱠᱚ ᱮᱢᱚᱜᱼᱟ ᱟᱨ ᱡᱩᱫᱤ ᱮᱴᱟᱜ ᱤᱭᱟᱹ ᱠᱚᱠᱚ ᱛᱟᱦᱮᱸᱱ ᱜᱮᱭᱟ ᱢᱮᱥᱟ ᱛᱟᱞᱦᱮ ᱱᱟᱜ ᱫᱟᱠᱟ ᱫᱚ ᱵᱟᱝ ᱚᱱᱟ ᱠᱷᱟᱹᱡᱟᱹᱲᱤ ᱠᱚ ᱮᱢᱚᱜᱼᱟ ᱟᱨ ᱢᱤᱫᱴᱟᱝ ᱠᱟᱛᱮᱫ ᱪᱚᱯ᱾ ᱚᱱᱟ ᱠᱚᱜᱮ ᱠᱚ ᱡᱚᱢ ᱵᱟᱲᱟᱭᱟ, ᱦᱮᱸ᱾ ᱟᱨ ᱩᱸ ᱦᱮᱞᱮ ᱮᱸ ᱟᱲᱮᱞᱟᱜ ᱠᱚᱫᱚ ᱱᱟᱸᱦᱟᱜ ᱦᱚᱱᱟᱜ ᱯᱚᱭᱥᱟ ᱫᱚᱠᱚ ᱦᱟᱛᱟᱣ ᱜᱮᱭᱟ ᱵᱷᱟᱜᱤ ᱜᱮ᱾ ᱡᱩᱫᱤ ᱟᱨᱠᱤ ᱦᱚᱲᱮᱢ ᱞᱟᱜᱟᱣ ᱠᱚᱣᱟ ᱟᱨ ᱱᱤᱡᱮᱛᱮ ᱡᱩᱫᱤᱢ ᱠᱚᱨᱟᱣ ᱫᱟᱲᱮᱭᱟᱜᱼᱟ ᱵᱷᱟᱜᱮ᱾ ᱦᱮᱸ ᱟᱲᱮᱞᱟᱜ ᱠᱚᱫᱚ ᱱᱟᱜ ᱪᱟᱨᱥᱚ ᱴᱟᱠᱟ ᱴᱟᱠᱟ ᱠᱟᱛᱮ ᱠᱚ ᱦᱟᱛᱟᱣ ᱟᱱᱟᱜ᱾
ᱚ
ᱦᱮᱸ
ᱟᱪᱪᱷᱟ ᱢᱩᱞᱟᱹᱱ ᱚᱱᱟ ᱫᱚᱚᱢ ᱞᱟᱹᱭ ᱫᱟ ᱥᱮ?
ᱢᱩᱞᱳᱱ ᱢᱟᱱᱮ ᱵᱟᱹᱧ ᱵᱩᱡ ᱫᱟᱲᱮᱭᱟᱫᱟ?
ᱢᱩᱞᱟᱹᱱ ᱢᱟᱱᱮ ᱥᱟᱵᱢᱮ ᱯᱮᱭᱟ ᱯᱩᱱᱤᱭᱟ ᱮ ᱢᱟᱱᱮ ᱤᱭᱟᱹ ᱞᱟᱜ ᱜᱚᱫᱟᱭ,
ᱦᱮᱸ ᱦᱮᱸ
ᱦᱮ ᱤᱱᱟᱹ ᱛᱮᱜᱮ ᱩᱱᱟᱹᱜ ᱴᱟᱠᱟᱭ ᱦᱟᱛᱟᱟᱣ ᱚᱱᱟᱧ ᱞᱟᱹᱭᱮᱫᱟ ᱥᱮ ᱯᱟᱸᱪᱴᱟ ᱥᱮ ᱪᱟᱨᱴᱟ ᱫᱷᱟᱹᱵᱤᱡ ᱮ ᱠᱟᱹᱢᱤᱭᱟ᱾
ᱵᱟᱝ ᱵᱟᱝ ᱚᱱᱠᱟ ᱚᱱᱠᱟ ᱤᱭᱟᱹ ᱫᱚ ᱵᱟᱝ ᱟᱨᱠᱤ ᱢᱟᱱᱮ ᱢᱤᱫᱴᱟᱱ ᱴᱟᱭᱤᱢ ᱟᱨᱠᱤ᱾ ᱩᱱᱟᱹᱜ ᱠᱷᱚᱱᱟᱜ ᱱᱩᱟᱹᱜ ᱫᱷᱟᱹᱵᱤᱡ ᱠᱟᱹᱢᱤ ᱦᱩᱭᱩᱜ ᱛᱟᱢᱟ ᱩᱱᱟᱹᱜ ᱴᱟᱠᱟ᱾ ᱟᱨ ᱡᱤᱞ ᱡᱤᱞ ᱫᱟᱠᱟ ᱦᱚᱸ ᱡᱚᱢᱟ ᱢᱤᱫ ᱫᱷᱟᱣ ᱫᱚ᱾
ᱦᱮᱸ ᱚᱱᱟ ᱢᱟ ᱠᱟᱱ ᱜᱮ,
ᱦᱮᱸ ᱟᱯᱮ ᱚᱱᱛᱮ ᱫᱚ ᱛᱤᱱᱟᱹᱜ ᱠᱟᱛᱮ ᱠᱚ ᱦᱟᱛᱟᱣᱟ?
ᱟᱞᱮ ᱦᱟᱛᱟᱣ ᱜᱮᱭᱟ ᱛᱤᱱᱥᱚ ᱠᱚ ᱦᱟᱛᱟᱣᱟ ᱟᱞᱮ ᱥᱮᱱ ᱫᱚ᱾ ᱟᱨ ᱦᱟᱱᱟᱴᱟᱜ ᱠᱚ ᱦᱟᱛᱟᱣᱟ ᱟᱨ,
ᱚ ᱚᱱᱟᱴᱟᱜ ᱦᱚᱸᱠᱚ ᱦᱟᱛᱟᱣᱟ? ᱮᱢᱱᱤ ᱚᱱᱠᱟ ᱤᱭᱟᱹ ᱜᱮ ᱥᱮ ᱱᱚᱣᱟ ᱚᱲᱟᱜ ᱠᱚᱨᱮᱱᱟᱜ ᱜᱮ ᱥᱮ ᱚᱱᱟ ᱫᱚᱠᱟᱱ ᱠᱚᱨᱮᱱᱟᱜ?
ᱵᱟ ᱚᱲᱟᱜ ᱠᱚ ᱨᱮᱱᱟᱜ ᱜᱮ᱾ ᱩᱱᱠᱩ ᱥᱚᱵᱵᱚᱨ ᱛᱚ ᱵᱟᱲᱟᱭ ᱜᱮᱭᱟ ᱵᱮᱱ?
ᱦᱮᱸ ᱩᱱᱠᱩ ᱫᱚ ᱢᱤᱫ ᱛᱟᱨᱟᱥᱤᱧ ᱫᱚ ᱦᱟᱜ ᱫᱚᱨᱠᱟᱨ ᱠᱚ ᱜᱮᱭᱟ ᱚᱱᱟ ᱫᱚ᱾ ᱥᱟᱨᱟᱫᱤᱱ ᱠᱚ ᱠᱟᱹᱢᱤᱭᱟ ᱟᱨ ᱛᱟᱨᱟᱥᱤᱧ ᱫᱚ ᱚᱱᱟ ᱫᱚ ᱫᱚᱨᱠᱟᱨ ᱟᱠᱚ ᱜᱮᱭᱟ ᱦᱟᱜ᱾
ᱦᱳᱭ ᱚᱱᱠᱟᱜᱮ,
ᱟᱫᱚ ᱟᱯᱮ ᱥᱮᱫ ᱫᱚ ᱢᱤᱫ ᱫᱷᱟᱣ ᱯᱮ ᱪᱟᱥ ᱦᱩᱭᱩᱜᱼᱟ ᱥᱮ ᱵᱟᱨ ᱫᱷᱟᱣ?
ᱵᱟᱨ ᱫᱟ ᱵᱟᱨ ᱫᱷᱟᱣ᱾
ᱵᱟᱨ ᱫᱷᱟᱣ ᱜᱮ ᱦᱩᱭᱩᱜ ᱛᱟᱞᱮᱭᱟ᱾
ᱮᱸ ᱥᱮᱞᱳ ᱠᱚ ᱛᱟᱦᱚᱞᱮ ᱢᱮᱱᱟᱜ ᱛᱟᱯᱮᱭᱟ ᱛᱚ?
ᱵᱟ ᱵᱟ ᱜᱟᱰᱟ ᱡᱷᱟᱨᱱᱟ,
ᱟᱪᱪᱷᱟ ᱟᱪᱪᱷᱟ ᱜᱟ ᱜᱟᱰᱟ ᱫᱟᱜ ᱛᱮᱜᱮ ᱵᱟᱨ ᱫᱷᱟᱣ ᱯᱮ ᱪᱟᱥᱟ?
ᱵᱟᱨ ᱫᱷᱟᱣ ᱛᱮ,
ᱦᱩᱸ ᱟᱯᱮ ᱥᱮᱫ ᱚᱱᱛᱮ ᱜᱮᱛᱚ?
ᱵᱟᱝ ᱟᱞᱮ ᱥᱮᱫ ᱫᱚ ᱚᱱᱠᱟ ᱥᱮᱞᱚ ᱠᱚ ᱢᱤᱱᱤ ᱠᱚ ᱢᱮᱱᱟᱜ ᱟᱛᱚ ᱟᱫᱚ ᱚᱱᱟ ᱠᱚᱛᱮ ᱜᱮ ᱵᱟᱨ ᱫᱷᱟᱣ ᱞᱮ ᱪᱟᱥᱟ ᱚᱱᱟᱛᱮ᱾
ᱟᱪᱪᱷᱟ ᱟᱪᱪᱷᱟ
ᱦᱩ
ᱛᱟᱦᱚᱞᱮ ᱟᱯᱮ ᱫᱚ ᱱᱟᱢᱟᱞ ᱫᱤᱥᱚᱢ ᱯᱮ ᱯᱟᱲᱟᱜ ᱠᱟᱱᱟ?
ᱵᱟᱝ ᱵᱟᱝ ᱱᱟᱢᱟᱞ ᱫᱤᱥᱚᱢ ᱫᱚ ᱵᱟᱝ᱾
ᱦᱟᱸ
ᱟᱫᱚ ᱱᱚᱜᱼᱚᱭ ᱱᱮᱛᱟᱨ ᱢᱟ ᱫᱟᱜ ᱫᱤᱱ ᱟᱫᱚ, ᱫᱟᱜ ᱫᱤᱱ ᱜᱚᱴᱟ ᱤᱭᱟᱹ ᱪᱟᱵᱟᱜᱼᱟ ᱟᱫᱚ ᱮᱸ, ᱚᱱᱛᱮ ᱫᱚ ᱵᱤᱧ ᱠᱚᱠᱚ ᱩᱰᱩᱜᱚᱜ ᱠᱟᱱᱟ ᱥᱮ ᱵᱟᱝ ᱛᱟᱦᱚᱞᱮ? ᱦᱮᱸ ᱦᱮᱸ ᱟᱫᱚ ᱵᱚᱛᱚᱨᱟᱱ ᱡᱤᱱᱤᱥ ᱜᱮ ᱠᱟᱱᱟ ᱠᱚ ᱱᱟᱜ ᱩᱱᱠᱩ ᱫᱚ ᱱᱟᱜ ᱵᱚᱛᱚᱨ ᱦᱚᱸ ᱵᱚᱛᱚᱨ ᱦᱚᱸ ᱞᱟᱹᱠᱛᱤ ᱜᱮ ᱠᱟᱨᱚᱱ ᱩᱸ ᱮᱸ ᱩᱱᱠᱩ ᱜᱮᱨ ᱢᱟᱱᱮ ᱱᱟᱜ ᱮᱠᱵᱟᱨᱮ ᱦᱚᱥᱯᱤᱴᱟᱞ ᱨᱮ ᱵᱷᱚᱨᱛᱤᱜ ᱦᱩᱭᱩᱜ ᱛᱟᱢᱟ᱾
ᱟᱫᱚ ᱢᱚᱥᱟᱨᱤ ᱟᱹᱰᱤ ᱢᱚᱸᱡᱽ ᱠᱚ ᱞᱟᱜᱟᱣ ᱦᱩᱭᱩᱜᱼᱟ ᱵᱟᱠᱷᱟᱱ ᱫᱚ, ᱯᱩᱼᱛᱷᱤ ᱜᱮᱭᱟ ᱛᱚ, ᱦᱮᱸ ᱥᱮ ᱢᱚᱥᱟᱨᱤ ᱫᱚ ᱮᱵᱮᱞᱮᱵᱮᱞ ᱛᱟᱦᱮᱸ ᱫᱚᱨᱠᱟᱨ ᱚᱲᱟᱜ ᱨᱮ᱾
ᱦᱮᱸ
ᱛᱟᱨᱯᱚᱨᱮ ᱠᱟ ᱴᱤᱡ ᱚᱱᱟ ᱚᱰᱚᱠ ᱥᱚᱢᱚᱭ ᱟᱹᱭᱩᱵ ᱡᱚᱠᱷᱚᱱ, ᱚᱰᱚᱠᱚᱜᱼᱟ ᱩᱱ ᱥᱚᱢᱚᱭ ᱞᱟᱭᱤᱴ ᱠᱚ ᱡᱩᱞ ᱵᱟᱲᱟ ᱠᱟᱛᱮᱫ ᱢᱚᱸᱡᱽ ᱛᱮ ᱚᱰᱚᱠᱚᱜ ᱦᱩᱭᱩᱜᱼᱟ ᱦᱮ᱾
ᱦᱮᱸ ᱦᱮᱸ ᱟᱨ
ᱟᱨ ᱡᱩᱫᱤ ᱟᱨᱚ ᱵᱷᱟᱜᱤᱜᱼᱟ ᱡᱩᱫᱤ ᱚᱱᱟ ᱵᱞᱤᱪᱤᱝ ᱯᱟᱣᱰᱟᱨ ᱠᱚ ᱡᱩᱫᱤ ᱮᱢ ᱠᱟᱛᱮᱫ, ᱦᱮᱸ ᱵᱟᱲᱜᱮ ᱠᱚᱨᱮ ᱚᱱᱟ ᱠᱚᱨᱮ ᱵᱟᱠᱚ ᱦᱮᱡ ᱵᱟᱲᱟᱜᱼᱟ ᱦᱩ᱾
ᱵᱞᱤᱪᱤᱝ ᱯᱟᱣᱰᱟᱨ ᱛᱟᱨᱯᱚᱨᱮ ᱠᱟᱨᱵᱳᱚᱞᱤᱠ ᱮᱥᱤᱰ ᱚᱱᱟ ᱚᱱᱟ ᱠᱚ ᱤᱭᱟᱹ ᱞᱮᱠᱷᱟᱱ ᱦᱮᱡ ᱫᱚ ᱵᱟᱠᱚ ᱦᱮᱡ ᱵᱟᱲᱟᱜ ᱜᱮᱭᱟ ᱟᱫᱚ
ᱦᱚᱭ
ᱢᱳᱚᱴᱟᱢᱩᱴᱤ ᱪᱤᱞᱤ ᱵᱤᱧ ᱠᱚᱠᱚ ᱧᱮᱞ ᱵᱟᱲᱟᱜᱼᱟ ᱚᱱᱛᱮ ᱵᱮᱥᱤ?
ᱱᱚᱛᱮ ᱫᱚ ᱩᱱᱠᱩ ᱵᱟᱲᱠᱮ ᱠᱚᱨᱮ ᱡᱟᱦᱟᱸᱭ ᱠᱚ ᱧᱟᱢᱚᱜ ᱫᱚ ᱩᱱᱠᱩ ᱢᱚ ᱴᱟ ᱢᱚᱴᱟ ᱠᱚ, ᱦᱮᱸ ᱩᱱᱠᱩ ᱨᱟᱡᱽ ᱵᱤᱧ ᱠᱚᱫᱚ ᱵᱟᱹᱱᱩᱜ ᱩᱱᱟᱹᱜ ᱤᱭᱟᱹ ᱫᱚ ᱵᱟᱱᱩᱜ ᱠᱚᱣᱟ᱾ ᱵᱚᱛᱚᱨᱟᱱ ᱫᱚ ᱩᱱᱠᱩ ᱡᱟᱦᱟᱸᱭ ᱵᱚᱱ ᱢᱮᱛᱟᱠᱚ ᱠᱟᱱ ᱫᱚ ᱦᱟᱸᱜ, ᱠᱟᱹᱴᱤᱡ ᱠᱚ ᱚᱞᱚᱥ ᱧᱚᱜ ᱜᱮᱛᱚ, ᱟᱭᱟᱝ ᱵᱤᱧ ᱠᱚᱫᱚ ᱵᱟᱝᱠᱚ ᱦᱮᱡ ᱵᱟᱲᱟᱜᱼᱟ ᱫᱚᱢᱮ ᱫᱚ᱾ ᱩᱱᱠᱩ ᱰᱩᱞᱩᱰᱩᱝ ᱠᱚᱜᱮ ᱠᱚ ᱦᱮᱡ ᱵᱟᱲᱟᱜᱼᱟ ᱠᱟᱹᱴᱤᱡ ᱦᱮᱸ,
ᱦᱮ ᱦᱮ ᱩᱱᱠᱩ ᱚᱱᱮ ᱡᱟᱦᱟᱭ ᱥᱤᱭᱟᱹᱟᱹᱲ ᱪᱟᱸᱫᱟ ᱵᱟ ᱪᱚᱱᱫᱨᱚ ᱵᱚᱲᱟ ᱵᱚᱱ ᱢᱮᱛᱟ ᱠᱚ ᱠᱟᱱᱟ ᱩᱱᱠᱩ?
ᱩᱱᱠᱩ ᱫᱚ ᱵᱟᱝ ᱚᱲᱟᱜ ᱥᱩᱨ ᱠᱚᱫᱚ ᱵᱟᱝᱠᱚ ᱦᱮᱡ ᱠᱟᱱᱟ ᱥᱟᱺᱜᱤᱧ ᱠᱚᱨᱮ ᱢᱮᱱᱟᱜ ᱠᱚᱣᱟ ᱡᱮᱢᱚᱱ ᱵᱟᱪᱠᱚᱢ ᱠᱚᱨᱮ ᱠᱚ ᱛᱟᱦᱮᱱᱟ, ᱠᱤᱪᱷᱩ ᱜᱟᱡᱟᱲ ᱠᱚᱨᱮ ᱠᱚ ᱛᱟᱦᱮᱱᱟ᱾ ᱚᱸᱰᱮ ᱛᱚ ᱧᱟᱯᱟᱢ ᱧᱟᱯᱟᱢ ᱜᱮᱭᱟᱞᱮ ᱟᱞᱮ ᱫᱚ᱾
ᱦᱮᱸ
ᱟᱹᱰᱤ ᱠᱚ ᱵᱚᱛᱚᱨᱟᱱ ᱡᱤᱱᱤᱥ ᱠᱟᱱᱟ ᱠᱚ ᱩᱱᱠᱩ ᱫᱚ ᱚᱱᱟ ᱢᱳᱚᱴᱟᱢᱩᱴᱤ ᱵᱤᱥ ᱦᱳ ᱵᱤᱥ ᱦᱚ ᱫᱚᱢᱮ ᱤᱭᱮ ᱹ ᱜᱮᱛᱟ ᱠᱚᱣᱟ ᱛᱚ
ᱦᱳᱭ
ᱟᱫᱚ ᱩᱱᱠᱩ ᱡᱩᱫᱤ ᱩᱱᱠᱩᱴᱷᱮᱱ ᱡᱩᱫᱤᱢ ᱜᱮᱨ ᱦᱚᱪᱚᱣᱟᱜᱼᱟ ᱡᱩᱫᱤ ᱥᱚᱢᱚᱭ ᱨᱮ ᱦᱚᱥᱯᱤᱴᱟᱞ ᱵᱟᱢ ᱥᱮᱴᱮᱨ ᱫᱟᱲᱮᱭᱟᱜᱼᱟ ᱜᱚᱭ ᱦᱚᱢ ᱫᱟᱲᱮᱭᱟᱜᱼᱟ ᱥᱮᱨᱚᱠᱚᱢ ᱤᱭᱟᱹ ᱠᱷᱟᱱ ᱫᱚ,
ᱦᱳᱭ ᱚᱱᱠᱟᱱ ᱡᱤᱱᱤᱥ ᱠᱟᱱ ᱜᱮᱭᱟ ᱛᱚ᱾
ᱦᱩᱢ ᱟᱫᱚ ᱟᱵᱚ ᱥᱟᱱᱛᱟᱲ ᱫᱚ ᱢᱮᱫ ᱴᱟᱝ ᱟᱨᱚ ᱢᱮᱫᱴᱟᱝ ᱠᱚ ᱵᱷᱩᱞ ᱜᱮᱭᱟ ᱡᱟᱦᱟᱸ ᱫᱚ ᱦᱟᱸᱜ ᱜᱮᱨ ᱦᱚᱪᱚ ᱠᱟᱛᱮ ᱦᱟᱸᱜ ᱦᱚᱥᱯᱤᱴᱟᱞ ᱫᱚ ᱵᱟᱠᱚ ᱪᱟᱞᱟᱜᱼᱟ ᱧᱮᱞ ᱠᱚᱢ ᱱᱟᱜ ᱞᱟᱦᱟ ᱟᱱᱮ ᱚᱡᱷᱟ ᱚᱲᱟᱜ ᱠᱚ ᱪᱟᱞᱟᱜᱼᱟ
ᱦᱮᱸ ᱚᱱᱟ ᱵᱷᱩᱞ ᱫᱚ ᱠᱚᱨᱟᱣ ᱜᱮ ᱵᱟᱝ ᱜᱟᱱᱚᱜᱼᱟ
ᱦᱮ ᱚᱡᱷᱟ ᱚᱲᱟᱜ ᱠᱚ ᱪᱟᱞᱟᱜᱼᱟ ᱚᱡᱷᱟ ᱚᱲᱟᱜ ᱨᱮ ᱴᱟᱭᱤᱢ ᱠᱚ ᱠᱟᱴᱟᱣᱟ ᱛᱟᱨᱯᱚᱨᱮ ᱧᱮᱞ ᱢᱮ ᱦᱟᱜ ᱦᱚᱥᱯᱤᱴᱟᱞ ᱦᱚᱥᱯᱤᱴᱟᱞ ᱠᱚ ᱤᱫᱤᱭᱤᱭᱟ ᱟᱫᱚ ᱩᱱ ᱛᱮᱫᱚ ᱦᱟᱜ ᱫᱤᱨᱤᱜ ᱟᱱᱦᱟ ᱟᱫᱚ ᱩᱱᱛᱮᱫᱚ ᱫᱮᱨᱤᱜ ᱠᱷᱟᱱ ᱫᱚ ᱟᱫᱚ ᱚᱸᱰᱮ ᱰᱟᱠᱛᱟᱨ ᱱᱟᱜ ᱪᱟᱞᱟᱣ ᱠᱟᱛᱮ ᱠᱚ ᱞᱟᱹᱭᱟ ᱱᱟᱜ ᱡᱮ ᱱᱩᱭ ᱫᱚ ᱵᱟᱭ ᱵᱟᱧᱪᱟᱜᱼᱟ ᱟᱫᱚ ᱰᱟᱠᱛᱟᱨ ᱦᱚ ᱱᱟᱜ ᱠᱚ ᱪᱤᱠᱟᱹᱭᱟ ᱟᱫᱚ ᱩᱱᱟᱹᱜ ᱫᱮᱨᱤ ᱠᱟᱛᱮᱢ ᱮᱢ ᱟᱜᱩᱣ ᱠᱟᱫᱮᱭᱟ ᱟᱫᱚ ᱧᱮᱞ ᱢᱮ ᱱᱟᱜ ᱦᱟᱸᱰᱮ ᱚᱡᱷᱟ ᱴᱷᱮᱱᱮᱢ ᱤᱫᱤᱣ ᱠᱟᱫᱮᱭᱟ ᱡᱚᱠᱷᱚᱱ ᱛᱚᱠᱷᱚᱱ ᱡᱩᱫᱤ ᱚᱡᱷᱟ ᱡᱩᱫᱤ ᱵᱟᱭ ᱫᱟᱲᱮᱭ ᱭᱟ ᱵᱟᱧᱪᱟᱣ ᱟᱫᱚ ᱞᱟᱹᱭᱟᱭ ᱱᱟᱦᱜ ᱱᱩᱭ ᱱᱩᱭᱟᱜ ᱵᱤᱥ ᱫᱚ ᱵᱟᱝ ᱟᱬᱜᱚᱱᱟ ᱥᱮ ᱱᱩᱭ ᱫᱚ ᱵᱟᱭ ᱵᱟᱧᱪᱟᱜᱼᱟ ᱱᱩᱭ ᱫᱟᱜ ᱦᱚᱥᱯᱤᱴᱟᱞ ᱤᱫᱤᱭᱮ ᱯᱮ ᱛᱚ ᱚᱸᱰᱮ ᱦᱚᱸ ᱰᱟᱠᱛᱟᱨ ᱦᱚ ᱵᱟᱠᱚ ᱵᱟᱧᱪᱟᱣ ᱫᱟᱲᱮᱭᱟᱭᱟ ᱟᱫᱚ ᱡᱚᱠᱷᱚᱱ ᱦᱚᱥᱯᱤᱴᱟᱞ ᱠᱚ ᱤᱫᱤᱭᱮᱭᱟ ᱱᱟᱜ ᱟᱫᱚ ᱧᱮᱞ ᱢᱮ ᱦ ᱚᱸᱰᱮ ᱰᱟᱠᱛᱟᱨ ᱫᱚ ᱡᱟ ᱡᱟ ᱡᱩᱫᱤ ᱠᱚ ᱵᱟᱧᱪᱟᱣ ᱵᱟᱱᱪᱟᱣ ᱠᱮ ᱜᱮᱭᱟ ᱟᱫᱚ ᱟᱱᱮ ᱚᱡᱷᱟ ᱴᱷᱮᱱ ᱩᱱ ᱜᱷᱟᱹᱲᱤᱡ ᱠᱚ ᱫᱚᱦᱚᱣ ᱠᱟᱫᱮᱭᱟ ᱟᱫᱚ ᱮᱱᱦᱚ ᱰᱟᱠᱛᱟᱨ ᱴᱷᱮᱱ ᱟᱹᱜᱩ ᱠᱟᱛᱮᱫ ᱦᱚ ᱟᱫᱚ ᱵᱟᱠᱳ ᱵᱟᱧᱪᱟᱣ ᱫᱟᱲᱮᱭᱟᱭᱟ ᱟᱫᱚ ᱟᱫᱚ ᱜ ᱚᱸᱰᱮ ᱠᱷᱚᱱᱟᱜ ᱟᱨᱚ ᱢᱤᱫᱴᱟᱝ ᱟᱸᱫᱷᱟ ᱯᱟᱹᱛᱭᱣ ᱨᱟᱠᱟᱵ ᱜ ᱟᱭᱟ ᱴᱷᱤᱠ ᱜᱮ ᱞᱟᱹᱭᱼᱟ ᱩᱱᱤ ᱚᱡᱷᱟ ᱫᱚ ᱱᱩᱭ ᱫᱚ ᱵᱟᱭ ᱵᱟᱧᱪᱟᱜᱼᱟ ᱦᱚᱭᱛᱚ ᱵᱟᱧᱪᱟᱣ ᱫᱟᱲᱮ ᱠᱚᱜᱼᱟᱭ ᱩᱱᱤ ᱴᱷᱮᱱ ᱡᱩᱫᱤ ᱵᱟᱠᱚ ᱤᱫᱤ ᱠᱮᱭᱟ ᱠᱤᱱᱛᱩ ᱟᱫᱚ ᱚᱱᱮ ᱚᱱᱠᱟ ᱡᱩᱫᱤ ᱚᱡᱷᱟ ᱴᱷᱮᱱ ᱦᱮᱸ ᱵᱤᱧ ᱜᱮᱨ ᱢᱟᱱᱮ ᱞᱟᱦᱟ ᱦᱚᱥᱯᱤᱴᱟᱞ ᱥᱩᱨ ᱥᱩᱯᱩᱨ ᱨᱮ ᱡᱟᱦᱟ ᱦᱚᱥᱯᱤᱴᱟᱞ ᱢᱮᱱᱟᱜᱼᱟ
ᱦᱳᱭ
ᱚᱸᱰᱮ ᱪᱟᱞᱟᱜ ᱢᱮ
ᱦᱳᱭ
ᱚᱱᱠᱟᱜᱮ
ᱦᱚᱢ
ᱚᱱᱠᱟᱜᱮ ᱞᱟᱹᱠᱛᱤ ᱠᱟᱱᱟ ᱟᱫᱚ ᱡᱟᱦᱟᱸᱭ ᱚᱞᱚᱜ ᱯᱟᱲᱦᱟᱜ ᱦᱚᱲ ᱫᱚ ᱩᱱᱠᱩ ᱫᱚ ᱴᱷᱤᱠ ᱜᱮᱠᱚ ᱯ ᱠᱚᱨᱟᱣ ᱫᱟ ᱦᱮ ᱟᱨ ᱩᱱᱠᱩ ᱮᱢᱱᱤ ᱯᱟᱹᱦᱤᱞ ᱠᱚᱨᱮᱱ ᱦᱚᱲ ᱛᱠᱚ ᱢᱮᱱᱟ ᱵᱟᱵᱟ ᱚᱸᱰᱮ ᱵᱚᱱ ᱤᱫᱤᱭᱮᱭᱟ ᱞᱟᱦᱟᱛᱮ
ᱦᱮᱸ ᱦᱮᱸ
ᱚᱱᱟ ᱵᱷᱳᱩᱞ ᱫᱚ ᱠᱚᱨᱟᱣ ᱜᱮ ᱵᱟᱝ ᱜᱟᱱᱚᱜ
ᱦᱮᱸ ᱟᱞᱮ ᱟᱞᱮ ᱱᱚᱛᱮ ᱨᱮᱦᱚᱸ ᱢᱤᱫᱴᱟᱝ ᱚᱱᱠᱟ ᱤᱭᱮ ᱦᱩᱭ ᱞᱮᱱᱟ ᱩᱱᱤ ᱦᱚᱸ ᱚᱱᱠᱟ ᱚᱱᱮ ᱥᱤᱭᱟᱹᱟᱹᱲ ᱪᱟᱸᱫᱟ ᱫᱚᱠᱚ ᱜᱨ ᱞᱮᱫᱮᱭᱟ ᱪᱚᱸᱫᱨᱚ ᱵᱚᱲᱟᱛᱮ ᱟᱫᱚ ᱩᱱᱤ ᱫᱚ ᱟᱸᱱᱟᱜ ᱪᱚᱱᱫᱨᱚ ᱜᱚᱲᱟ ᱦᱚᱸ ᱜ ᱠᱟᱹᱴᱤᱡ ᱵᱩᱥᱟᱹᱜ ᱠᱟᱱ ᱛᱟᱦᱮᱸᱫ ᱟᱭ ᱵᱩᱥᱟᱹᱜ ᱠᱟᱱ ᱛᱟᱦᱮᱸᱱᱟ ᱟᱫᱚ ᱚ ᱜᱮᱨ ᱫᱚᱠᱚ ᱜᱮᱨ ᱠᱟᱫᱮᱭᱟ ᱱᱟᱚᱛᱮ ᱤᱭᱟᱹ ᱥᱮᱫ ᱨᱮ ᱜᱚᱱᱴᱷᱮ ᱥᱮᱫ ᱨᱮ ᱟᱫᱚ ᱩᱱᱤ ᱫᱚ ᱰᱟᱠᱛᱟᱨ ᱚᱲᱟᱜ ᱫᱚ ᱵᱟᱭ ᱪᱟᱞᱟᱣ ᱟᱠᱟᱱᱟ ᱟᱫᱚ ᱢᱤᱫᱴᱟᱝ ᱚᱱᱠᱟ ᱟᱠᱚ ᱟ ᱟᱹᱛᱩᱳ ᱨᱮᱜᱮ ᱚᱱᱠᱟ ᱤᱭᱟᱹ ᱠᱚ ᱵᱟᱰᱟᱭ ᱛᱟᱦᱮᱸᱼᱟ ᱟᱨᱠᱤ ᱟᱫᱚ ᱩᱱᱤ ᱴᱷᱮᱱ ᱪᱟᱞᱟᱣ ᱟᱠᱟᱱᱟᱭ ᱩᱱᱤ ᱟᱫᱚ ᱪᱮᱫ ᱠᱚ ᱢᱮᱛᱟ ᱫᱮᱭᱟᱭ ᱟᱫᱚ ᱰᱟᱠᱛᱟᱨ ᱚᱲᱟᱜ ᱫᱚ ᱵᱟᱭ ᱪᱟᱞᱟᱣ ᱞᱮᱱᱟ ᱟᱫᱚ ᱡᱚᱠᱷᱚᱱ ᱚᱱᱠᱟ ᱵᱷᱳᱨ ᱵᱷᱳᱨ ᱦᱩᱭᱩᱜ ᱠᱟᱱᱟ ᱩᱱᱫᱚ ᱟᱫᱚ ᱫᱚᱢᱮ ᱠᱷᱟᱨᱟᱯᱮ ᱵᱩᱡᱷᱟᱹᱣᱮᱫᱼᱟ ᱚᱱᱟ ᱫᱚ ᱦᱚᱦᱚ ᱟᱠᱟᱫ ᱠᱚᱣᱟᱭ ᱚᱲᱟᱜ ᱦᱚᱲ ᱟᱫᱚ ᱞᱟᱹᱭ ᱟᱠᱚ ᱠᱟᱱᱟᱭ, ᱡᱮ ᱫᱚᱢᱮ ᱠᱷᱟᱨᱟᱯ ᱤᱧ ᱵᱩᱡᱷᱟᱹᱣᱮᱫᱼᱟ ᱛᱟᱦᱞᱮ ᱟᱫᱚ ᱩᱱᱫᱚ ᱰᱟᱠᱛᱟᱨ ᱚᱲᱟᱜ ᱠᱚ ᱤᱫᱤᱭᱮ ᱠᱟᱱᱟ, ᱟᱫᱚ ᱤᱫᱤ ᱚᱠᱛᱚ ᱜᱮ ᱢᱟᱱᱮ, ᱦᱚᱨ ᱦᱚᱨ ᱨᱮᱜᱮ ᱮᱠᱫᱚᱢ ᱢᱚᱪᱟ ᱠᱷᱚᱱᱟᱜ ᱢᱟᱭᱟᱢ ᱜᱮ ᱩᱰᱩᱠ ᱮᱱ ᱛᱟᱭᱟ᱾
ᱟᱪᱪᱷᱟ ᱟᱪᱷᱟ
ᱦᱮᱸ ᱟᱫᱚ ᱚᱱᱟ ᱥᱩᱨ ᱨᱮ ᱢᱤᱫᱴᱟᱝ ᱦᱚᱥᱯᱤᱴᱟᱞ ᱛᱟᱦᱮᱸ ᱠᱟᱱᱟ ᱚᱸᱰᱮ ᱠᱚ ᱤᱫᱤ ᱠᱮᱫᱮᱭᱟ ᱟᱫᱚ ᱚᱸᱰᱮ ᱠᱷᱚᱱᱟᱜ, ᱜᱨᱟᱢᱤᱱ ᱦᱟᱥᱯᱟᱛᱟᱞ ᱠᱟᱱ ᱛᱟᱦᱮᱸᱜᱼᱟ ᱟᱫᱚ ᱚᱸᱰᱮ ᱠᱷᱚᱱᱟᱜ, ᱠᱚ ᱨᱮᱯᱷᱟᱨ ᱠᱮᱫᱮᱭᱟ ᱴᱨᱟᱱᱥᱯᱷᱟᱨ ᱠᱮᱫᱮᱭᱟᱠᱚ ᱚᱸᱰᱮ ᱠᱷᱚᱱᱟᱜ ᱚᱱᱟ ᱡᱮᱞᱟ ᱦᱟᱥᱯᱟᱛᱟᱞ ᱨᱮ᱾
ᱟᱪᱪᱷᱟ ᱟᱪᱪᱷᱟ
ᱟᱨ ᱛᱟᱯᱚᱨᱮ ᱡᱮᱞᱟ ᱦᱟᱸᱟᱥᱯᱟᱛᱟᱞ ᱠᱷᱚᱱᱟᱜ ᱦᱚᱸᱠᱚ ᱨᱮᱯᱷᱟᱨ ᱠᱮᱫᱮᱭᱟ᱾ ᱚᱱᱟ ᱤᱭᱟᱹ ᱥᱮᱫ ᱠᱚ ᱤᱫᱤ ᱠᱮᱫᱮᱭᱟ ᱵᱷᱩᱵᱽᱱᱮᱥᱥᱚᱨ ᱥᱮᱫ᱾
ᱟᱪᱪᱷᱟ ᱦᱮᱸ ᱛᱚ ᱢᱟ ᱨᱤᱴᱟᱨᱱ ᱠᱚᱞ ᱛᱟᱞᱟᱝ ᱢᱮ ᱦᱮᱸ?
ᱦᱮᱸ ᱦᱮᱸ
ᱦᱮᱸ
ᱴᱷᱤᱠ ᱜᱮᱭᱟ ᱛᱟᱦᱮᱧ ᱫᱚᱦᱚᱭ᱾